ᱦᱳᱭ ᱨᱚᱲ ᱟᱸᱡᱚᱢᱚᱜ ᱠᱟᱱᱟ ᱦᱮᱸ,
ᱟᱸᱡᱚᱢ ᱟᱸᱚᱢ ᱟᱸᱡᱚᱢ ᱟᱵᱮᱱ ᱵᱮᱱ ᱟᱸᱡᱚᱢᱮᱫ ᱜᱮᱭᱟ?
ᱦᱳᱭ ᱟᱸᱡᱚᱢᱚᱜ ᱠᱟᱱ ᱜᱮᱭᱟ,
ᱨᱚᱲ ᱛᱷᱚᱲᱟ ᱵᱟᱨ ᱫᱷᱟ ᱤᱠᱳᱜ ᱠᱟᱱᱟ ᱨᱚᱲ,
ᱵᱟᱝ ᱴᱷᱤᱠ ᱜᱮᱭᱟ,
ᱴᱷᱤᱠ ᱜᱮᱭᱟ ᱦᱟᱝ,
ᱟᱹᱞᱤᱧᱟᱜ ᱦᱳᱭ, ᱪᱮᱫ ᱠᱚᱵᱤᱱ ᱪᱤᱠᱟᱹ ᱵᱟᱲᱟᱭ ᱮᱫᱟ ᱛᱟᱦᱚᱞᱮ?
ᱚᱻ ᱪᱮᱫ ᱦᱚᱸ ᱵᱟᱝ ᱡᱚᱢ ᱠᱟᱛᱮᱫ ᱡᱤᱨᱟᱹᱣ ᱜᱮ ᱦᱩᱭ ᱠᱟᱱᱟ,
ᱟᱪᱪᱷᱟ ᱚᱲᱟᱜ ᱠᱚᱨᱮ ᱫᱚ ᱛᱟᱦᱚᱞᱮ ᱵᱮᱥ ᱵᱟᱲᱟ ᱜᱮ?
ᱦᱮᱸ ᱱᱟᱯᱟᱭ ᱫᱚ ᱱᱟᱯᱟᱭ ᱦᱟᱛᱟᱲ ᱜᱮᱭᱟ ᱦᱟᱸᱜ ᱛᱮᱦᱤᱧ ᱫᱷᱟᱹᱵᱤᱡ ᱫᱚ ᱟᱯᱮ ᱠᱚᱣᱟᱜ ᱟᱥᱤᱨᱵᱟᱫᱽ ᱟᱨ ᱢᱟᱨᱟᱝ ᱵᱩᱨᱩᱣᱟᱜ ᱫᱟᱭᱟ ᱫᱩᱞᱟᱹᱲ ᱛᱮ,
ᱟᱪᱪᱷᱟ
ᱟᱯᱮ ᱠᱚᱜᱮ?
ᱟᱞᱮ ᱦᱚᱸ ᱱᱤᱭᱟᱹ ᱜᱷᱟᱹᱲᱤᱡ ᱫᱚ ᱦᱟᱸᱜ ᱠᱷᱟᱡᱽ ᱵᱮᱥ ᱜᱮ ᱢᱮᱱᱟᱜ ᱞᱮᱭᱟ ᱡᱷᱚᱛᱚ ᱦᱚᱲ ᱜᱮ,
ᱡᱷᱚᱛᱚ ᱦᱚᱲ ᱜᱮ ᱦᱟᱝ,
ᱦᱳᱭ,
ᱴᱷᱤᱠ ᱴᱷᱤᱠ ᱴᱷᱤᱠ ᱴᱷᱤᱠ,
ᱟᱫᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭ ᱜᱮᱭᱟ?
ᱪᱮᱫ ᱦᱚᱸ ᱵᱟᱝ ᱮᱢᱚᱱ ᱱᱤᱭᱟᱹ ᱠᱚ ᱫᱤᱱ ᱫᱚ ᱮᱢᱚᱱ ᱡᱟᱦᱟᱸ ᱢᱮᱱᱟᱜ ᱛᱟᱞᱮᱭᱟ ᱵᱟᱹᱥᱛᱤ ᱫᱚ ᱵᱟᱝ ᱮᱱᱛᱮ ᱰᱚᱱ ᱧᱚᱜ ᱱᱟᱠᱷᱟᱨᱮ ᱟᱫᱚ ᱤᱧ ᱡᱚ ᱢᱤᱫ ᱵᱟᱨ ᱤᱧ ᱡᱳ ᱤᱧ ᱡᱳ ᱨᱮ ᱠᱟᱹᱢᱤ ᱵᱟᱲᱟ ᱫᱚ,
ᱟᱪᱪᱷᱟ,
ᱟ ᱟᱵᱮᱱ
ᱟᱹᱞᱤᱧ ᱫᱚ ᱱᱟᱠᱷᱟᱡᱽ ᱱᱚᱝᱠᱟ ᱟᱹᱛᱩ ᱫᱤᱥᱚᱢ ᱨᱮᱜᱮ ᱞᱤᱧ ᱛᱟᱦᱮᱱᱟ ᱟᱛᱳ
ᱟᱛᱩ ᱨᱮᱞᱤᱧ ᱛᱟᱦᱮᱱᱟ ᱟᱫᱚ ᱠᱟᱹᱢᱤ ᱠᱟᱡ ᱠᱚᱫᱚ ᱟᱫᱚ ᱱᱤᱛᱚᱜ ᱫᱚ ᱱᱚᱜ-ᱚᱭ ᱦᱳᱲᱳ ᱨᱚᱦᱚᱭ ᱫᱤᱱ ᱛᱚ ᱟᱫᱚ ᱛᱟᱦᱚᱞᱮ ᱦᱟᱯᱮ ᱫᱟᱜ ᱵᱟᱝ ᱠᱷᱟ ᱫᱚ ᱵᱟᱞᱮ ᱨᱚᱦᱚᱭ ᱫᱟᱲᱮᱭᱟᱜ ᱠᱟᱱᱟ
ᱫᱟᱜ ᱫᱟᱜ ᱛᱚᱵᱮ ᱟᱯᱮ ᱱᱟᱠᱷᱟ ᱫᱚ ᱵᱟᱹᱱᱩᱜᱼᱟ
ᱵᱟᱝ ᱟᱞᱮᱥᱮᱫ ᱫᱚ ᱚᱝᱠᱟ ᱫᱟᱜ ᱫᱚ ᱵᱟᱭ ᱡᱚᱨᱚ ᱭᱮᱫᱟ ᱦᱟᱸᱜ ᱟᱠᱷᱟᱱ,
ᱚ ᱪᱮᱫ ᱠᱚ ᱢᱮᱱᱟ ᱛᱚ ᱨᱚᱦᱚᱭ ᱠᱚᱫᱚ ᱪᱮᱫ ᱞᱮᱠᱟ ᱛᱚᱵᱮ ᱟᱯᱮ ᱫᱚ ᱥᱮᱨᱢᱟ ᱥᱮᱨᱢᱟ ᱫᱟᱜ ᱟ ᱛᱮᱜᱮ ᱥᱮ ᱱᱚᱝᱠᱟ ᱤᱭᱟᱹ ᱤᱭᱟᱹ ᱠᱚ ᱤᱭᱟᱹ ᱤᱭᱟᱹ ᱯᱩᱠᱷᱨᱤ ᱥᱮ ᱢᱚᱴᱚᱨ ᱠᱚᱛᱮ ᱯᱮ ᱨᱟᱠᱟᱵᱽ ᱨᱟᱠᱟᱵᱽ ᱠᱟᱛᱮ ᱯᱮ ᱨᱚᱦᱚᱭᱟ ᱦᱩᱲᱩ ᱠᱚᱫᱚ,
ᱵᱟᱝ ᱱᱤᱝᱠᱟᱹ ᱟᱥᱟᱲ ᱵᱚᱸᱜᱟ ᱫᱚ ᱠᱷᱟᱱ ᱤᱭᱟᱹ ᱚᱱᱠᱟ ᱢᱚᱴᱚᱨ ᱫᱟᱜ ᱫᱚ ᱵᱟᱝ ᱥᱮᱨᱢᱟ ᱡᱟᱹᱲᱤ ᱫᱟᱜ ᱛᱮᱜᱮᱞᱮ ᱤᱭᱟᱹᱭᱟ ᱨᱚᱦᱚᱭ ᱟᱞᱮ, ᱟᱫᱚ ᱦᱟᱸᱜ ᱫᱷᱚᱨᱚᱱ ᱫᱤᱱ ᱡᱚᱠᱷᱚᱱ ᱞᱮ ᱨᱚᱦᱚᱭᱟ ᱛᱚᱠᱷᱚᱱ ᱫᱚ ᱢᱤᱱᱤ ᱠᱚ ᱢᱮᱱᱟᱜᱼᱟ ᱚᱱᱟ ᱠᱚ, ᱢᱤᱱᱤ ᱫᱟᱜ ᱛᱮᱞᱮ ᱨᱚᱦᱚᱭᱟ ᱛᱚᱠᱷᱚᱱ ᱫᱚ
ᱚ ᱵᱟᱝ ᱴᱷᱤᱠ ᱴᱷᱤᱠ ᱪᱮᱫ ᱪᱮᱫ ᱦᱩᱲᱩ ᱦᱩᱲᱩ ᱫᱚ ᱪᱮᱫ ᱪᱮᱫ ᱦᱩᱲᱩ ᱦᱩᱲᱩ ᱵᱮᱥ ᱜᱮ ᱦᱩᱭᱩᱜᱼᱟ
ᱦᱩᱲᱩ ᱦᱳᱭ ᱵᱮᱥ ᱜᱮ ᱦᱩᱭᱩᱜᱼᱟ ᱦᱩᱲᱩ
ᱪᱮᱫ ᱪᱮᱫ ᱦᱩᱲᱩ ᱯᱮ ᱪᱟᱥ ᱵᱟᱲᱟᱭ ᱛᱮ ᱚᱱᱛᱮ ᱟᱯᱮ ᱫᱚ
ᱟᱞᱮ ᱱᱚᱱᱛᱮ ᱫᱚ ᱞᱟᱹᱭᱟᱠᱚ ᱤᱭᱟᱹ ᱵᱤᱵᱤ ᱮᱜᱟᱨᱚ ᱚᱱᱠᱟ ᱯᱩᱞᱮᱭᱟ ᱟᱨ ᱚᱱᱟ ᱥᱚᱨᱱᱚ ᱦᱩᱲᱩ ᱠᱚ
ᱵᱤᱵᱤ ᱵᱤᱵᱤ ᱮᱜᱟᱨᱚ ᱫᱚ ᱚᱱᱟ ᱫᱚ ᱟᱨᱦᱚ ᱠᱟᱴᱟᱜ
ᱚᱱᱟᱫᱚ ᱚᱱᱠᱟᱧ ᱚᱱᱟ ᱫᱚᱠᱷᱟᱡ ᱟᱞᱮ ᱥᱮᱫ ᱠᱚ ᱞᱟᱹᱭᱮᱫ ᱫᱟ ᱚᱱᱟ ᱫᱚ ᱵᱟᱠᱷᱟᱡ ᱵᱟᱹᱧ ᱞᱟᱹᱭ ᱫᱟᱲᱮᱭᱟᱜ ᱠᱟᱱᱟ ᱠᱟᱱᱟ ᱠᱷᱟᱱᱡ ᱚᱱᱟ ᱫᱚ ᱪᱮᱫ ᱞᱮᱠᱟ ᱟᱨᱚ ᱮᱴᱟᱜ ᱮᱴᱟᱜ ᱫᱤᱥᱚᱢ ᱠᱚᱨᱮ ᱫᱚ ᱪᱮᱫᱠᱟ ᱠᱚ ᱞᱟᱹᱭᱫᱟ ᱠᱷᱟᱡ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱟᱞᱮ ᱥᱮᱫ ᱫᱚ ᱚᱱᱠᱟ ᱠᱚ ᱞᱟᱹᱭ ᱦᱚᱪᱚᱭᱮᱫᱟ ᱟᱨ ᱥᱚᱨᱱᱚ ᱦᱩᱲᱩ ᱫᱚ ᱵᱟᱲᱟᱭᱟᱵᱤᱱ ᱥᱮ ᱪᱮᱫ ᱞᱮᱠᱟ?
ᱟᱸᱡᱚᱢ ᱠᱟᱜᱼᱟ ᱞᱤᱧ ᱟᱸᱡᱚᱢ ᱫᱚ ᱵᱟᱹᱞᱤᱧ ᱤᱭᱟᱹ ᱠᱟᱜᱼᱟ ᱤᱭᱟᱹ ᱫᱚ ᱮᱱᱦᱚᱸ ᱞᱤᱧ ᱟᱸᱡᱚᱢ ᱠᱫᱼᱟ ᱥᱚᱨᱱᱚ ᱧᱩᱛᱩᱢ ᱫᱚ
ᱟᱪᱪᱷᱟ
ᱵᱮᱥ ᱜᱮ ᱦᱩᱭᱩᱜᱼᱟ ᱚᱱᱟ ᱠᱚᱫᱚ ᱵᱟᱝᱟ
ᱦᱳᱭ ᱵᱮᱥ ᱜᱮ ᱦᱩᱭᱩᱜᱼᱟ
ᱵᱤᱜᱷᱟᱹᱨ ᱨᱮ ᱪᱮᱫᱠᱟ ᱛᱤᱱᱟᱹᱜ ᱜᱟᱱ ᱵᱚᱱ ᱯᱮ ᱤᱭᱟᱹ ᱦᱩᱭ ᱵᱟᱲᱟ ᱦᱚᱪᱚᱭᱮᱫᱟ
ᱵᱤᱜᱷᱟᱹᱨᱮ ᱦᱩᱭᱩᱜ ᱠᱟᱱ ᱜᱮᱭᱟ ᱚᱱᱠᱟ ᱟᱨ ᱰᱷᱮᱨ ᱜᱮ ᱦᱩᱭᱩᱜᱼᱟ ᱳᱭ ᱢᱟᱱᱮ ᱳᱭ ᱵᱟᱨᱜᱮᱞ ᱠᱩᱭᱤᱱᱴᱚᱞ ᱡᱟᱦᱟᱸ
ᱚᱻ
ᱦᱳᱭ
ᱴᱷᱤᱠ ᱴᱷᱤᱠ
ᱦ
ᱟᱨ ᱱᱚᱝᱠᱟ ᱛᱚᱵᱮ ᱤᱱᱠᱟ ᱟᱯᱮᱥᱮᱫ ᱫᱚ ᱚᱱᱠᱟ ᱞᱟᱹᱴᱩ ᱢᱟᱪᱷᱟ ᱚᱱᱠᱟ ᱰᱩᱵᱟᱹ ᱠᱚᱫᱚ ᱵᱟᱝ ᱦᱮᱡ ᱵᱟᱲᱟᱜᱼᱟ ᱫᱩᱵᱚ
ᱚᱱᱠᱟ ᱫᱚ ᱚᱱᱠᱟ ᱫᱚ ᱵᱟᱝ ᱦᱩᱭᱩᱜᱼᱟ
ᱛᱚᱵᱮ ᱦᱟᱹᱠᱩ ᱚᱱᱠᱟ ᱤᱭᱟᱹ ᱠᱚᱫᱚ ᱨᱚᱦᱚᱭ ᱫᱤᱱ ᱢᱟ ᱱᱚᱛᱮᱱ ᱱᱚᱛᱮ ᱟᱞᱮ ᱱᱟᱠᱷᱟ ᱟᱥᱟᱢ ᱫᱤᱥᱚᱢ ᱠᱚ ᱢᱟᱥᱮ ᱟᱵᱚ ᱥᱟᱱᱛᱟᱲ ᱢᱟ ᱨᱚᱦᱚᱭ ᱠᱚ ᱛᱤᱭᱳᱜ ᱞᱮᱱᱠᱷᱟᱡ ᱢᱟ ᱟᱹᱰᱤ ᱟᱸᱴ ᱦᱟᱹᱠᱩ ᱠᱚᱦᱚᱸ ᱥᱮ ᱦᱟᱹᱠᱩ ᱠᱚᱦᱚᱸ ᱵᱚᱱ ᱡᱷᱟᱹᱞᱤ ᱵᱟᱲᱟ ᱠᱚᱣᱟ ᱠᱟᱴᱠᱚᱢ ᱠᱚᱦᱚᱸ ᱵᱚᱱ ᱜᱚᱡ ᱵᱟᱲᱟ ᱠᱚᱣᱟ ᱟᱫᱚ ᱚᱱᱟ ᱠᱚᱫᱚ ᱩᱱᱠᱩ ᱠᱚᱫᱚ ᱯᱮ ᱚᱱᱟ ᱠᱚᱫᱚ ᱯᱮ ᱪᱮᱠᱟ ᱵᱟᱲᱟᱭ ᱜᱮᱭᱟ ᱥᱮ ᱵᱟᱝ ᱟᱯᱮ ᱠᱚᱫᱚ
ᱦᱳᱭ ᱟᱫᱚ ᱦᱚᱸᱜ ᱚᱭ ᱫᱟᱜ ᱵᱟᱝ ᱠᱷᱟᱹᱛᱤᱨ ᱟᱫᱚ ᱠᱟᱴᱠᱚᱢ ᱠᱚᱫᱚ ᱩᱱᱟᱹᱜ ᱫᱚ ᱵᱟᱝ ᱠᱚ ᱧᱮᱞ ᱧᱟᱢᱚᱜ ᱠᱟᱱᱟ ᱦᱟᱹᱠᱩ ᱠᱚᱫᱚ ᱵᱟᱠᱚ ᱦᱤᱡᱩᱜ ᱠᱟᱱᱟ ᱫᱟᱜ ᱡᱩᱫᱤ ᱡᱟᱹᱥᱛᱤ ᱞᱟᱹᱠᱛᱤ ᱠᱚᱜᱼᱟ ᱛᱟᱦᱚᱞᱮ ᱟᱞᱮ ᱦᱚᱸᱞᱮ ᱜᱚᱡ ᱫᱚᱞᱮ ᱜᱚᱡ ᱵᱟᱲᱟ ᱠᱚᱜᱮᱭᱟ
ᱪᱮᱫ ᱚᱱᱠᱟ ᱜᱚᱡ ᱨᱮᱭᱟᱜ ᱵᱮᱵᱚᱥᱛᱷᱟ ᱡᱟᱦᱟᱱᱟᱜ ᱢᱮᱱᱟᱜ ᱛᱟᱯᱮᱭᱟ ᱥᱮ ᱪᱟᱯᱚ ᱠᱚᱛᱮ ᱥᱮ ᱡᱷᱟᱹᱞᱤ ᱠᱚᱛᱮ
ᱵᱟ ᱚᱱᱠᱟ ᱡᱷᱟᱹᱞᱤ ᱠᱚ ᱵᱮᱱᱟᱣ ᱜᱮᱭᱟ ᱞᱮ, ᱡᱷᱟᱹᱞᱤ ᱠᱚᱞᱮ ᱵᱮᱱᱟᱣ ᱜᱮᱭᱟ ᱚᱱᱟ ᱡᱷᱟᱹᱞᱤ ᱠᱚᱛᱮ ᱜᱮᱞᱮ ᱮᱸ ᱥᱟᱵ ᱠᱚᱜᱮᱭᱟ᱾
ᱟᱨ ᱤᱭᱟᱹ ᱠᱚᱫᱚ ᱵᱟᱹᱱᱩᱜᱼᱟ ᱪᱮᱫ ᱠᱚ ᱱᱚᱛᱮ ᱟᱞᱮ ᱞᱮᱠᱟᱱ ᱫᱚ ᱚᱱᱮ ᱰᱚᱯᱥᱟ ᱠᱚ ᱵᱩᱨᱩᱢ ᱠᱚ ᱤᱱᱟᱹ ᱠᱟᱛᱮ ᱰᱷᱚᱸᱰᱜᱟ ᱠᱚᱠᱚ ᱢᱮᱛᱟᱜ ᱠᱟᱱ
ᱟᱫᱚ ᱜᱚᱝᱠᱮ ᱠᱷᱟᱡ ᱟᱹᱵᱤᱱᱟᱜ ᱨᱚᱲ ᱟᱞᱟᱫᱟ ᱜᱮ ᱦᱮᱸ ᱵᱩᱡᱫᱟᱞᱤᱧ ᱟᱫᱚ ᱵᱟᱠᱷᱟᱱ ᱫᱚ ᱟᱫᱚ ᱚᱱᱟ ᱠᱚᱫᱚ ᱪᱮᱫ ᱠᱚᱵᱤᱱ ᱞᱟᱹᱭ ᱚᱪᱚ ᱠᱮᱫᱟ ᱵᱟᱹᱞᱤᱧ ᱵᱩᱡᱽ ᱞᱮᱼᱟ ᱵᱟᱝᱠᱷᱟᱱ ᱟᱞᱮ ᱥᱮᱫ ᱫᱚ ᱚᱱᱟ ᱡᱟᱦᱟᱸ ᱦᱟᱠᱩ ᱥᱟᱵᱟᱜ ᱡᱟᱦᱟᱸ ᱡᱚᱱᱛᱨᱚ ᱡᱟᱦᱟᱸ ᱠᱚ ᱞᱟᱹᱭ ᱦᱚ ᱪᱮᱫ ᱚᱱᱟ ᱠᱚᱫᱚ ᱟᱞᱮᱚ ᱚᱱᱠᱟ ᱯᱟᱴᱟ ᱢᱟᱴᱟ ᱠᱚᱜᱮᱞᱮ ᱞᱟᱹᱭᱟ ᱟᱨᱠᱤ ᱚᱱᱟ ᱨᱮᱠᱚ ᱚᱱᱟ ᱛᱮᱞᱮ ᱡᱷᱟᱹᱞᱤ ᱠᱚᱣᱟ
ᱡ
ᱚᱱᱟ ᱫᱚ ᱚᱱᱟ ᱫᱚ ᱚᱱᱟ ᱫᱚ ᱦᱟᱱᱮ ᱢᱟᱛ ᱠᱚᱨᱮᱱᱟᱜ ᱞᱮ ᱵᱮᱱᱟᱣᱟ
ᱦᱮᱸ ᱦᱩᱸ ᱦᱩᱸ᱾
ᱦᱳᱭ ᱚᱱᱟ ᱠᱚᱛᱮ᱾
ᱦᱩᱸ ᱦᱩᱸ
ᱟᱫᱚ ᱛᱟᱦᱚᱞᱮ ᱟᱯᱮ ᱥᱮᱫ ᱫᱚ, ᱫᱟᱜ ᱵᱟᱭ ᱫᱟᱜ ᱟᱠᱟᱫᱼᱟ ᱥᱮ ᱪᱮᱫ ᱞᱮᱠᱟ
ᱟᱞᱮᱥᱮᱫ ᱫᱟᱜ ᱫᱚ ᱞᱟᱦᱟ ᱧᱚᱜ ᱮ ᱫᱟᱜ ᱞᱮᱫᱟ ᱯᱨᱚᱪᱩᱨ ᱧᱚᱜ, ᱟᱨ ᱱᱤᱭᱟᱹ ᱠᱚ ᱫᱤᱱ ᱫᱚ ᱟᱹᱣᱨᱤᱤᱭ ᱫᱟᱜᱟ ᱟᱨ ᱞᱚᱞᱚ ᱦᱚᱸ ᱟᱹᱰᱤ ᱵᱟᱹᱲᱛᱤ ᱜᱮ ᱞᱚᱞᱚ ᱢᱮᱱ ᱟᱞᱮ ᱥᱮᱫ ᱫᱚ ᱤᱱᱟᱹᱜ ᱪᱤᱱᱛᱟᱹ ᱫᱚ ᱵᱟᱝ, ᱢᱟᱱᱮ ᱨᱚᱦᱚᱭ ᱠᱚ ᱞᱟᱹᱜᱤᱫ ᱫᱚ ᱢᱟᱱᱮ ᱟᱹᱰᱤ ᱵᱟᱹᱲᱛᱤ ᱜᱮ ᱫᱟᱜ ᱮ ᱢᱟᱱᱮ ᱤᱱᱟᱹᱜ ᱫᱚ ᱪᱤᱱᱛᱟᱹ ᱫᱚ ᱵᱟᱹᱱᱩᱜ ᱟᱞᱮ ᱱᱚᱝᱠᱟ ᱫᱚ
ᱟᱪᱪᱷᱟ᱾
ᱢᱟᱱᱮ ᱢᱤᱫ ᱫᱚᱢᱮ ᱫᱟᱜ ᱞᱮᱠᱷᱟᱡ ᱢᱤᱫ ᱫᱚᱢᱮ ᱰᱩᱵᱟᱹᱣ ᱞᱮᱠᱷᱟᱡ ᱯᱷᱩᱴᱟᱹᱣ ᱩᱛᱟᱹᱨ ᱮᱱᱟ ᱛᱟᱭᱚᱢᱛᱮ ᱵᱟᱭ ᱫᱟᱜ ᱨᱮᱦᱚᱸ ᱚᱱᱟ ᱠᱚ ᱫᱟᱜ ᱢᱟᱱᱮ ᱡᱟᱹᱯᱟᱹᱭ ᱟᱯᱮᱥᱮᱫ ᱫᱚ ᱪᱮᱫ ᱠᱚ ᱢᱮᱛᱟᱜ ᱛᱮ ᱡᱟᱹᱯᱟᱹᱭ ᱫᱟᱜ ᱯᱷᱩᱴᱟᱹᱜᱼᱟ ᱚᱱᱟ ᱛᱮᱜᱮ ᱦᱩᱲᱩ ᱠᱚ ᱨᱚᱦᱚᱭᱮᱫᱟ ᱟᱨ ᱵᱷᱟᱜᱮ ᱜᱮ ᱦᱩᱭᱩᱜᱭᱼᱟ ᱮᱱᱛᱮᱫ
ᱦᱳᱭ᱾
ᱟᱨ ᱟᱞᱮᱮᱥᱮᱫ ᱫᱚ ᱚᱱᱟ ᱨᱚᱡᱤᱛ ᱵᱮᱱ ᱟᱸᱡᱚᱢ ᱠᱟᱜ ᱜᱮᱭᱟ ᱯ ᱥᱮ ᱨᱚᱧᱡᱤᱛ
ᱨᱚᱡᱤᱛ ᱵᱟᱝ ᱵᱟᱝ᱾
ᱨᱚᱱᱡᱤᱛ, ᱤᱱᱟᱹ ᱠᱟᱛᱮᱫ ᱫᱩᱛ ᱠᱚᱡᱚᱢ ᱟᱭ ᱡᱚᱢ ᱚᱱᱟ ᱠᱚ ᱯᱚᱨᱤᱢᱚᱞ
ᱟᱪᱪᱷᱟ ᱚᱱᱟ ᱠᱚᱫᱚ ᱪᱮᱫ ᱞᱮᱠᱟ?
ᱯᱮ ᱢᱤᱫᱴᱮ ᱪᱮᱫ ᱵᱮᱱ ᱢᱮ
ᱚᱱᱟ ᱠᱚᱫᱚ ᱡᱟᱦᱟᱸ ᱠᱚ ᱧᱩᱛᱩᱢ ᱵᱤᱱ ᱞᱟᱹᱭ ᱠᱮᱫᱟ, ᱚᱱᱟ ᱠᱚᱫᱚ ᱤᱭᱟᱹ ᱦᱩᱲᱩ ᱠᱚᱨᱮᱱᱟᱜ ᱧᱩᱛᱩᱢ?
ᱦᱩᱲᱩ ᱦᱩᱲᱩ ᱠᱟᱱᱟ ᱨᱚᱧᱡᱤᱛ ᱨᱚᱡᱤᱛ ᱦᱩᱲᱩ ᱤᱱᱟᱹ ᱠᱟᱛᱮᱫ᱾ ᱟᱨ ᱯᱚᱨᱤᱢᱚᱞ ᱤᱹ ᱠᱟᱛᱮ ᱪᱮᱫ ᱠᱚ ᱢᱮᱱᱟ ᱤᱭᱟᱹ ᱦᱚᱸ ᱫᱩᱫᱷ ᱠᱚᱞᱚᱢ ᱤᱱᱟᱹ ᱠᱟᱛᱮᱜ ᱵᱷᱳᱜᱽ ᱢᱮᱱᱟᱜᱼᱟ ᱵᱟᱨᱭᱟ ᱵᱷᱳᱜᱽ ᱵᱟᱨᱭᱟ ᱵᱷᱳᱜᱽ ᱜᱳᱯᱟᱞ ᱵᱷᱳᱜ ᱤᱱᱟᱹ ᱠᱟ ᱠᱟᱛᱮᱮᱫ ᱦᱮᱸᱫᱮ ᱵᱷᱳᱜᱽ
ᱟᱪᱪᱷᱟ ᱟᱹᱰᱤ ᱥᱟᱹᱨᱤᱜᱮ ᱟᱹᱵᱤᱱ ᱥᱟᱶ ᱨᱚᱲ ᱠᱟᱛᱮ
ᱦᱮᱸ ᱦᱮᱸ᱾
ᱦᱩᱸ ᱟᱫᱚ ᱟᱹᱰᱤ ᱤᱭᱟᱹ ᱜᱮᱞᱤᱧ ᱦᱮᱸ ᱞᱟᱹᱭ ᱮ ᱫᱟᱞᱤᱧ ᱟᱹᱵᱤᱱ ᱥᱟᱶ ᱨᱚᱲ ᱠᱟᱛᱮᱜ ᱱᱚᱜᱼ ᱱᱟ ᱱᱚᱝᱠᱟᱱᱟᱜ ᱦᱩᱲᱩ ᱧᱩᱛᱩᱢ ᱠᱚᱦᱚᱸ ᱞᱤᱧ ᱟᱸᱡᱚᱢ ᱠᱮᱫᱟ ᱟᱹᱰᱤ ᱵᱮᱥᱞᱤᱧ ᱵᱩᱡᱷᱟᱹᱣ ᱠᱮᱫᱟ ᱟᱞᱮ ᱥᱮᱫ ᱢᱟ ᱚᱱᱠᱟᱱᱟᱜ ᱦᱩ ᱠᱚᱫᱚ ᱵᱟᱹᱱᱩᱜᱼᱟ᱾
ᱦᱮᱸ᱾ ᱴᱷᱤᱠ ᱴᱷᱤᱠ ᱚᱱᱟ ᱦᱩᱲᱩ ᱠᱷᱟᱹᱞᱤ ᱟᱸᱡᱚᱢ ᱨᱮᱫᱚ ᱵᱟᱝ, ᱚᱱᱟ ᱠᱚ ᱦᱩᱲᱩ ᱯᱷᱚᱞ ᱵᱮ ᱦᱚᱲᱢᱚ ᱦᱚᱸ ᱟᱹᱰᱤ ᱨᱚᱛᱢᱩᱷᱟᱹᱣᱟ ᱟᱨ ᱟᱹᱰᱤ ᱵᱮᱥ ᱜᱮ ᱵᱩᱡᱷᱟᱹᱣᱟ ᱦᱚᱲᱢᱚ ᱟᱹᱲ ᱜᱮ ᱵᱩᱡᱷᱟᱹᱣᱟ
ᱟᱪᱪᱷᱟ ᱛᱟᱦᱚᱞᱮ ᱟᱯᱮ ᱥᱮᱫ ᱚᱱᱟ ᱦᱩᱲᱩ ᱠᱚᱫᱚ ᱛᱟᱦᱚᱞᱮ ᱟᱯᱮᱛᱚ ᱛᱟᱦᱚᱞᱮ ᱵᱤᱜᱷᱟᱹᱨᱮ ᱪᱮᱫ ᱞᱮᱠᱟ ᱦᱩᱭᱩᱜ ᱠᱟᱱ ᱜᱮᱭᱟ ᱦᱩᱲᱩ ᱫᱚ
ᱮᱸᱻᱜ ᱾ ᱯᱚᱭᱥᱟᱹ ᱟᱞᱮ ᱱᱟᱠᱷᱟᱱ ᱡᱟᱦᱟᱸ ᱞᱮᱠᱟ ᱜᱮᱢ ᱨᱚᱦᱚᱭ ᱚᱱᱮ ᱱᱚᱨᱢᱟᱞ ᱢᱟᱱᱮ ᱱᱮᱛᱟᱨ ᱢᱟ ᱟᱵᱚ ᱦᱚᱲ ᱦᱚᱸ ᱥᱟᱱᱛᱟᱲ ᱦᱚᱸᱵᱚᱱ ᱱᱮᱛᱟᱨ ᱵᱚᱱ ᱠᱩᱲᱦᱟᱹᱭ ᱧᱚᱜ ᱱᱟ ᱵᱟᱝ ᱥᱮᱫᱟᱭ ᱠᱷᱚᱱ ᱦᱚᱸ ᱵᱟᱵᱚᱱ ᱠᱩᱲᱦᱟᱹ ᱧᱚᱜᱼᱟ ᱮᱱᱛᱮ
ᱦᱳᱭ ᱦᱳᱭ ᱦᱮᱸ
ᱠᱩᱲᱭᱟᱹ ᱥᱮᱫᱟᱭ ᱫᱚ ᱫᱤᱥᱟᱹᱭᱟᱢᱛᱮ ᱥᱮᱫᱟᱭ ᱦᱟᱲᱟᱢ ᱠᱚ ᱥᱮ ᱟᱹᱜᱤᱞ ᱦᱟᱯᱲᱟᱢ ᱠᱚᱫᱚ ᱢᱟᱱᱮ ᱥᱤᱡᱮᱱ ᱨᱮ ᱪᱮᱫ ᱦᱩᱭᱩᱜ ᱛᱟᱦᱮᱱᱟ ᱡᱚᱛᱚ ᱠᱚ ᱪᱟᱥᱮᱫ ᱛᱟᱦᱮᱱᱟ ᱢᱟᱱᱮ ᱦᱩᱲᱩ ᱦᱚᱸ ᱤᱱᱟᱹ ᱠᱟᱛᱮᱫ ᱜᱩᱦᱩᱢ ᱠᱚ ᱡᱚᱱᱰᱨᱟ ᱠᱚ ᱯᱟᱴ ᱠᱚ ᱦᱮᱸ ᱥᱮ ᱵᱟᱝ
ᱦᱳᱭ ᱦᱳᱭ᱾
ᱟᱨ ᱱᱟᱦᱟᱜ ᱡᱩᱜᱽ ᱨᱮᱫᱚ ᱱᱤᱛ ᱵᱟᱹᱭ ᱵᱟᱹᱭᱛᱮ ᱚᱱᱟ ᱠᱚ ᱡᱤᱱᱤᱥ ᱟᱫ ᱪᱟᱞᱟᱜ ᱠᱟᱱᱟ ᱦᱮᱸ ᱥᱮ ᱵᱟᱝ?
ᱦᱳᱭ ᱻᱦᱳᱭ ᱺ
ᱟᱨ ᱚᱱᱟᱛᱮ ᱪᱮᱫ ᱠᱚ ᱢᱮᱱᱟ᱾ ᱦᱩᱭᱩᱜᱼᱟ ᱡᱟᱦᱟᱸ ᱞᱮᱠᱟ ᱚᱭᱥᱮ ᱡᱟᱵᱚᱴ ᱠᱷᱚᱛ ᱨᱮᱢ ᱞᱚᱥᱚᱫ ᱡᱟᱵᱚᱴᱮᱢ ᱨᱚᱦᱚᱭ ᱞᱮᱠᱷᱟᱡ ᱦᱚᱸ ᱾ ᱯᱚᱸᱱᱫᱽᱨᱚ ᱠᱷᱚᱡ ᱵᱤᱥ ᱵᱚᱱᱫᱚ ᱦᱳᱭᱳᱜᱼᱟ ᱾
ᱟ-ᱪ-ᱪᱷᱟ ᱾
ᱟᱨ ᱢᱚᱸᱡᱽ ᱛᱮᱢ ᱧᱮᱞ ᱞᱮᱠᱟᱡ, ᱦᱮᱸ ᱾
ᱟᱞᱮ ᱥᱮᱫ ᱦᱚᱸ ᱱᱚᱜᱼᱚᱭ ᱡᱟᱦᱟᱸ ᱵᱤᱱ ᱞᱟᱹᱭ ᱠᱮᱫᱟ ᱱᱚᱜᱼᱚᱭ ᱡᱚᱱᱰᱨᱟ ᱠᱚ ᱯᱟᱴ ᱠᱚ ᱟᱞᱮ ᱥᱮᱫ ᱦᱚᱸ ᱞᱟᱦᱟ ᱹᱹᱹ ᱛᱮᱫᱚ ᱫᱚᱢᱮ ᱦᱳᱭᱳᱜ ᱛᱟᱦᱮᱸᱜᱼᱟ ᱫᱚᱢᱮ ᱾
ᱦᱮᱸᱻ ᱾
ᱟᱫᱚ ᱦᱚᱸᱜᱼᱚᱸᱭ ᱟᱨᱚ ᱟᱹᱰᱤ ᱥᱮᱨᱢᱟ ᱠᱷᱚᱱ ᱜᱮᱹᱹᱹ ᱟᱫᱚ ᱧᱮᱞ ᱟᱹᱜᱩᱭ ᱫᱟᱞᱤᱧ ᱟᱫᱚ ᱚᱱᱟ ᱠᱚ ᱨᱮᱱᱟᱜ ᱠᱟᱹᱴᱤᱡ ᱪᱟᱞᱟᱝ ᱦᱚᱸ ᱪᱮᱫ ᱦᱚᱸ ᱮᱠᱫᱚᱢ ᱵᱟᱹᱱᱩᱜᱼᱟ ᱟᱫᱚ ᱾
ᱟᱻᱨ ᱮᱢᱚᱱ ᱩᱛᱩ -ᱩᱛᱩ ᱡᱤᱱᱤᱥ ᱠᱚ ᱩᱛᱩ ᱛᱮᱭᱟᱜ ᱠᱚ ᱪᱟᱥ ᱪᱮᱫ ᱞᱮᱠᱟ ᱟᱯᱮ ᱥᱮᱫ?
ᱰᱮᱹ-ᱥ-ᱥᱟ ᱾ ᱟᱞᱮᱥᱮᱫ ᱫᱚ ᱠᱷᱟᱡ ᱩᱛᱩ ᱫᱚ ᱚᱱᱠᱟ ᱫᱚᱢᱮ ᱫᱚ ᱵᱟᱝ ᱦᱳᱭ ᱫᱚ ᱦᱳᱭᱳᱜᱼᱟ ᱫᱚᱢᱮ ᱫᱚ ᱵᱟᱝᱠᱚ ᱪᱟᱥ ᱜᱮᱭᱟ ᱾ ᱟᱨ ᱟᱞᱮ ᱠᱷᱚᱱ ᱠᱟᱹᱴᱤᱡ ᱪᱟᱞᱟᱝ ᱥᱟᱺᱜᱤᱧ ᱹᱹᱹ ᱦᱳᱭ, ᱟᱞᱮ ᱠᱷᱚᱱ ᱠᱟᱹᱴᱤᱡ ᱪᱟᱞᱟᱝ ᱥᱟᱺᱜᱤᱧᱹᱹᱹ ᱟᱹᱰᱤ ᱥᱟᱺᱜᱤᱧ ᱜᱮᱭᱟ ᱚᱱᱟ ᱠᱚᱨᱮ ᱫᱚ ᱵᱷᱟᱜᱮ ᱜᱮ ᱫᱚᱢᱮ ᱦᱳᱭᱳᱜᱼᱟ ᱩᱛᱩ ᱠᱚ ᱫᱚᱢᱮ ᱾
ᱟᱸᱻᱢ ᱾
ᱟᱞᱮ ᱫᱚ ᱡᱮᱹᱞᱮᱹᱠ ᱹᱹᱹ ᱟᱞᱮ ᱫᱚ ᱥᱩᱫᱷᱩ ᱦᱳᱲᱳ ᱜᱮᱞᱮ ᱪᱟᱥ ᱮᱫᱟ ᱟᱨᱞᱮ ᱚᱱᱟ ᱛᱮᱜᱮᱞᱮ ᱵᱮᱵᱽᱥᱟ ᱵᱟᱱᱤᱡᱽᱡᱚ ᱚᱱᱟ ᱛᱮᱜᱮ ᱡᱷᱚᱛᱹᱹᱹ ᱛᱚ, ᱟᱞᱮ ᱚᱱᱟ ᱜᱮᱞᱮ ᱠᱚᱨᱟᱣ ᱮᱫᱟ ᱦᱳᱲᱳ, ᱟᱨ ᱟᱞᱮ ᱠᱷᱚᱱ ᱠᱟᱹᱴᱤᱡ ᱥᱟᱺᱜᱤᱧ ᱹᱹᱹ ᱟᱫᱚ ᱩᱱᱠᱩ ᱫᱚ ᱚᱱᱟ ᱥᱚᱵᱡᱤ ᱛᱮᱜᱮ ᱠᱚ ᱤᱭᱟᱹᱭ ᱮᱫᱟ ᱟᱞᱮ ᱥᱮᱫ ᱫᱚ ᱦᱳᱲᱳ ᱜᱮ ᱾
ᱛᱚᱵᱮ, ᱥᱚᱵᱡᱤ ᱫᱚ ᱮᱢ ᱵᱟᱹᱱᱩᱜ ᱹᱹᱹ ᱟ ᱡᱚᱢ ᱧᱩ ᱠᱚ ᱞᱟᱹᱜᱤᱫ ᱪᱟᱥ ᱵᱟ ᱪᱟᱥ ᱵᱟᱝ ᱦᱩᱭᱩᱜ ᱠᱟᱱᱟ ᱡᱮᱞᱮᱠᱟ ᱟᱹᱞᱩ ᱠᱚ ᱵᱮᱸᱜᱟᱲ ᱠᱚ ᱛᱟᱦᱮᱨ ᱠᱚ᱾
ᱚ ᱦᱮᱸ ᱚᱱᱟ ᱫᱚ ᱦᱮᱸ ᱡᱚᱢ ᱧᱩ ᱚᱱᱠᱟ ᱫᱚ ᱜᱟᱱᱚᱜ ᱛᱟᱞᱮ ᱭᱟ ᱚᱱᱠᱟ ᱫᱚ ᱵᱟᱲ ᱜᱮ ᱨᱮ, ᱟᱞᱮᱭᱟᱜ ᱚᱝᱠᱟ ᱫᱚ ᱤᱭᱟᱹ ᱨᱚᱦᱚᱭ ᱜᱟᱱᱚᱜᱼᱟ, ᱟᱨ ᱩᱛᱩ ᱡᱚᱢ ᱞᱟᱹᱜᱤᱫ ᱫᱚ ᱞᱮ ᱪᱟᱥ ᱜᱮᱭᱟ ᱟᱨ, ᱟᱫᱚ ᱦᱚᱜᱼᱚᱭ ᱰᱷᱮᱨ ᱧᱚᱜ ᱚᱝᱠᱟ ᱠᱤᱨᱤᱧ ᱟᱹᱠᱷᱨᱤᱧ,
ᱦᱮᱸᱮᱸ ᱟᱨ ᱚᱱᱟ ᱪᱮᱫ ᱠᱚ ᱢᱮᱱᱟ,
ᱦᱮᱸ ᱞᱟᱹᱭ ᱵᱤᱱ ᱾
ᱢᱮᱱᱫᱟᱞᱤᱧ ᱚᱱᱟ ᱩᱛᱩ ᱡᱤᱱᱤᱥ ᱮᱢᱟᱱ ᱛᱮᱢ ᱪᱟᱥ ᱫᱚ ᱪᱮᱫ ᱥᱮᱫᱟᱭ ᱟᱵᱚ ᱥᱟᱱᱛᱟᱲ ᱠᱚᱫᱚ ᱢᱟᱱᱮ, ᱟᱨ ᱜᱩᱨᱤᱡ ᱜᱩᱨᱤᱡ ᱵᱟᱲ ᱜᱮ ᱠᱚᱨᱮᱮᱫ ᱵᱚᱱ ᱜᱤᱰᱤ ᱵᱟᱲᱟᱭᱮᱫ ᱛᱟᱦᱮ ᱱᱟ ᱟᱫᱚ ᱱᱮ ᱛᱟᱨᱟᱜ ᱡᱩᱜᱽ ᱫᱚ ᱚᱱᱛᱮ ᱟᱯᱮ ᱱᱟᱠᱷᱟ ᱜᱩᱨᱤᱡ ᱜᱤ ᱥᱮ ᱚᱱᱟ ᱵᱟᱡᱟᱨ ᱠᱷᱚᱡ ᱥᱟᱨ ᱠᱤᱨᱤᱧ ᱟᱹᱜᱩᱜ ᱠᱟᱱᱟ?
ᱵᱟ ᱟᱞᱮ ᱦᱚᱸ ᱱᱮᱛᱟᱨ ᱫᱚ ᱥᱟᱨ ᱠᱤᱨᱤᱧ ᱟᱹᱜᱩᱜ ᱠᱟᱱᱟ ᱚᱱᱟ ᱠᱚᱫᱚ ᱦᱟᱱᱮ, ᱯᱟᱹᱦᱤᱞ ᱠᱚ ᱤᱭᱟᱹᱭ ᱛᱟᱦᱮᱸᱜ ᱟᱠᱚ ᱜᱩᱨᱤᱡ ᱛᱮ, ᱟᱫᱚ ᱱᱮᱛᱟᱨ ᱫᱚ ᱟᱫᱚ ᱚᱝᱠᱟ ᱫᱚ ᱤᱭᱟᱹ ᱜᱩᱨᱤᱡ ᱫᱚ ᱵᱟᱝ ᱵᱮᱵᱚᱦᱟᱨᱚᱜ ᱠᱟᱱᱟ ᱠᱷᱟᱱ, ᱱᱮᱛᱟᱨ ᱫᱚ ᱵᱮᱥᱤᱜ ᱜᱮ ᱤᱭᱟᱹ ᱵᱮᱵᱚ ᱦᱟᱨᱚᱜ ᱠᱟᱱᱟ ᱥᱟᱨᱠ,
ᱴᱷᱤᱠ ᱴᱷᱤᱠ ᱴᱷᱤᱠ ᱴᱷᱤᱠ ᱴᱷᱤᱠ,
ᱟᱫᱚ ᱚᱱᱟ ᱫᱚ ᱧᱮᱞᱚ ᱜᱚᱜ, ᱠᱟᱱᱟ ᱜᱚᱴᱟ ᱡᱟᱜᱟ ᱜᱮ ᱠᱚ ᱧᱮᱞᱚᱜᱚᱜ ᱠᱟᱱᱟ ᱥᱟᱨ ᱨᱮᱱᱟᱜ ᱜᱮ ᱵᱮᱵᱚᱦᱟᱨ ᱵᱤᱥᱤᱭᱟ ᱠᱟᱱᱟ,
ᱦᱩᱸ ᱟᱫᱚ ᱥᱟᱨᱛ ᱵᱮᱵᱚ ᱦᱟᱨ ᱞᱮᱠᱷᱟᱡ ᱪᱮᱫ ᱞᱮᱠᱟ ᱵᱮᱱ ᱚᱱᱩ ᱵᱷᱚᱵ ᱵᱟᱲᱟ ᱭᱮᱫᱟ ᱢᱟᱱᱮ, ᱵᱮᱥ ᱜᱮ ᱥᱮ ᱦᱚᱲ ᱦᱟᱹᱴᱤᱧ ᱞᱟᱹᱜᱤᱫ ᱫᱚ ᱚᱥᱩ ᱵᱤᱫᱟ ᱜᱮᱭᱟ?
ᱦᱚᱲ ᱢᱚ ᱦᱟᱥ ᱤᱭᱟᱹ ᱞᱟᱹᱜᱤᱫ ᱫᱚ ᱟᱹᱰᱤ ᱜᱮᱮ ᱱᱚᱣᱟ ᱫᱚ ᱤᱭᱟᱹ, ᱮᱸ ᱠᱟᱹᱴᱤᱡ ᱠᱷᱚᱛᱤ ᱧᱚᱜ ᱜᱮᱭᱟ, ᱚᱝᱠᱟ ᱫᱚ ᱱᱚᱣᱟ ᱫᱚ ᱥᱟᱨ ᱫᱚ ᱵᱟᱭ, ᱦᱮᱸ ᱞᱟᱹᱭ ᱵᱤᱱ?
ᱛᱷᱚᱲᱟ ᱜᱟᱱ ᱟᱨ ᱱᱟᱥᱮᱱᱟᱜ ᱵᱮᱱ ᱦᱩᱫᱤᱥ ᱞᱮᱱᱠᱟᱱᱡ ᱪᱮᱫ ᱵᱮᱱᱟ ᱟᱵᱚ ᱥᱟᱱᱛᱟᱲ ᱢᱟᱱᱮ ᱮᱠᱥᱚ ᱵᱚᱪᱷᱚᱨ ᱠᱚ ᱯᱟᱨᱚᱢᱮᱫ ᱛᱟᱦᱮᱱᱟ ᱦᱮᱸ ᱥᱮ ᱵᱟᱝ
ᱦᱳᱭ ᱦᱳᱭ
ᱟᱨ ᱱᱤᱛᱚᱜ ᱚᱱᱮ ᱚᱱᱟ ᱥᱟᱠᱩ ᱪᱮᱫ ᱠᱚ ᱦᱮᱡ ᱢᱟᱥᱮ ᱱᱟᱦᱟᱜ ᱡᱩᱜᱽ ᱯᱚᱧᱪᱟᱥ ᱡᱟᱦᱟᱸᱭ ᱵᱚᱱ ᱯᱚᱧᱪᱟᱥ ᱵᱚᱪᱷᱚᱨ ᱦᱚᱸ ᱵᱟᱵᱚᱱ ᱞᱟᱥᱴᱤᱝᱚᱜ ᱠᱟᱱᱟ ᱥᱮᱵᱚᱱ ᱞᱟᱥᱴᱤᱝᱚᱜ ᱠᱟᱱᱟ
ᱵᱟᱝ ᱵᱟᱝ ᱵᱟᱝ ᱵᱟᱝ, ᱦᱚᱸᱜᱼ ᱚᱱᱟ ᱫᱚ ᱟᱫᱚᱜᱼ ᱚᱱᱟ ᱡᱚᱢ ᱧᱩ ᱦᱚᱸᱜ ᱡᱟᱦᱟᱸ ᱟᱵᱚ ᱥᱟᱨ ᱠᱚᱵᱚᱱ ᱡᱚᱢ ᱮᱫᱟ ᱚᱱᱟ ᱠᱷᱟᱹᱛᱤᱨ ᱠᱷᱟᱹᱛᱤᱨ ᱜᱮᱛᱚ ᱚᱱᱟ ᱫᱚ ᱮᱴᱠᱮᱴᱚᱚᱲᱮ ᱫᱚ ᱦᱩᱭᱩᱜ ᱠᱟᱱᱟ ᱱᱚᱜᱚᱭ᱾
ᱟᱥᱚᱞ ᱫᱚ ᱚᱱᱟ ᱠᱟᱱᱟ ᱥᱮᱫᱟᱭ ᱥᱮᱫᱟᱭ ᱦᱟᱢ ᱧᱮᱞ ᱠᱚ ᱮᱠᱥᱚ ᱵᱚᱷᱚᱨ ᱦᱩᱭᱩᱜ ᱨᱮᱦᱚᱸ ᱢᱟᱱᱮ ᱦᱚᱲᱢᱚᱴᱤᱧ ᱪᱟᱟᱣ ᱠᱚᱣᱟ ᱮᱠᱫᱚᱢ ᱦᱟᱨᱛᱟ ᱠᱚ ᱠᱮᱴᱮᱡ ᱜᱮᱢ ᱧᱮᱞ ᱧᱮᱞᱫᱟ᱾ ᱛᱟᱲᱟᱛᱮ ᱡᱟᱦᱟᱸ ᱥᱮ ᱪᱟᱞᱟᱜᱼᱟ ᱵᱟᱭ ᱞᱟᱸᱜᱟ ᱟᱭ